ᱦᱮᱞᱳ᱾
ᱦᱮᱸ ᱦᱮᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱩᱸ ᱞᱟᱹᱭ ᱵᱮᱱ ᱛᱟᱦᱚᱞᱮ?
ᱪᱮᱫ ᱠᱚᱵᱮᱱ ᱪᱤᱠᱟᱹ ᱵᱟᱲᱟᱭᱫᱟ ᱛᱚᱵᱮ?
ᱱᱤᱛ ᱫᱚ ᱪᱮᱫ ᱜᱮ ᱵᱟᱝ ᱟᱵᱮᱱ ᱫᱚ?
ᱦᱮᱸ ᱡᱚᱢ ᱵᱟᱲᱟ ᱠᱚᱫᱚ ᱦᱩᱭᱮᱱ ᱛᱟᱵᱮᱱᱟ ᱥᱮ ᱵᱟᱝ?
ᱡᱚᱢ ᱵᱟᱲᱟ ᱠᱚᱫᱚ ᱟᱹᱣᱨᱤ ᱦᱩᱭᱩᱜᱼᱟ ᱾
ᱛᱤᱠᱤᱱ ᱵᱮᱥᱟᱹᱢ ᱢᱮᱱ ᱫᱚ᱾
ᱦᱮᱸ?
ᱛᱤᱠᱤᱱ ᱵᱟᱹᱥᱭᱟᱹᱢ ᱮᱱ ᱫᱚ ᱚᱱᱟ ᱴᱟᱭᱤᱢ ᱠᱚ ᱦᱩᱭ ᱤᱫᱤᱭᱮᱱᱟ ᱾
ᱦᱮᱸ ᱦᱩᱭᱮᱱ ᱜᱮᱭᱟ ᱾
ᱦᱮᱸ᱾ ᱟᱨ ᱱᱟᱯᱟᱭ ᱵᱟᱲᱟ ᱜᱮᱭᱟᱵᱤᱱ?
ᱦᱮᱸ ᱱᱟᱯᱟᱭ ᱵᱟᱲᱟ ᱜᱮ ᱾ ᱟᱵᱮᱱ ᱜᱮ ᱪᱮᱫ ᱞᱮᱠᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱾
ᱚ ᱦᱚᱸ ᱚᱱᱟᱜᱮ᱾ ᱛᱟᱦᱚᱞᱮ ᱱᱤᱛ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱱᱤᱛ ᱫᱚ ᱪᱮᱫ ᱦᱚᱸ ᱪᱤᱠᱟᱹ ᱵᱟᱲᱟ ᱫᱚ ᱵᱟᱝᱜᱮ ᱮᱻ ᱚᱱᱟ ᱵᱟᱹᱫᱽ ᱠᱷᱮᱛ ᱥᱮᱜ ᱪᱟᱞᱟᱣ ᱦᱩᱭᱩᱜᱼᱟ ᱦᱟᱜ, ᱚᱱᱛᱮ ᱜᱟᱹᱲᱤ ᱠᱚ ᱠᱟᱹᱴᱤᱡ ᱯᱷᱳᱱ ᱦᱳᱭ ᱞᱮᱱ ᱛᱟᱦᱮᱸᱫ ᱾ ᱛᱤᱨᱮᱠᱚ ᱥᱤᱭᱼᱟ ᱦᱟᱸᱜ ᱟᱫᱚ ᱚᱱᱠᱟ ᱦᱤᱥᱟᱹᱵ ᱛᱮ ᱮᱠᱷᱚᱱ ᱴᱟᱭᱤᱢ ᱢᱟᱠᱚ ᱮᱢ ᱠᱟᱜ ᱞᱤᱧᱟᱹ ᱦᱟᱸᱜ᱾ ᱢᱟᱱᱮ ᱵᱟᱨᱚᱴᱟ ᱮᱠᱴᱟ ᱥᱮᱫ ᱟᱫᱚ ᱦᱟᱸᱜ ᱪᱟᱞᱟᱜ ᱟᱞᱤᱧ᱾ ᱛᱮᱦᱮᱧᱟᱜ ᱛᱚᱠᱷᱚᱱ ᱯᱷᱳᱱ ᱠᱟᱛᱮᱫ ᱜᱟᱹᱰᱤ ᱠᱚ ᱟᱹᱜᱩᱭᱟ ᱾
ᱚᱻ ᱟᱹᱵᱤᱱᱟᱜ ᱚᱲᱟᱜ ᱫᱚ ᱚᱠᱟᱨᱮ?
ᱟᱞᱤᱭᱟᱹᱜ ᱚᱲᱟᱜ ᱡᱷᱟᱲᱜᱨᱟᱢ ᱥᱮᱫ ᱾
ᱡᱷᱟᱲᱜᱨᱟᱢ ᱥᱮᱫ, ᱟᱫᱚ ᱱᱤᱛ ᱫᱚ ᱪᱮᱫ ᱠᱚᱵᱮᱱ ᱪᱤᱠᱟᱹ ᱵᱟᱲᱟᱭᱮᱫ ᱛᱮ?
ᱪᱮᱫ ᱫᱚ ᱪᱮᱠᱟ ᱵᱟᱲᱟ ᱦᱚᱸ ᱵᱟᱝᱜᱮ ᱪᱮᱠᱟ ᱫᱚ ᱚᱲᱟᱜ ᱠᱚᱨᱮᱜ ᱜᱮ ᱾
ᱚᱦ᱾ ᱦᱮᱸ ᱛᱚ ᱛᱟᱦᱚᱞᱮ ᱛᱤᱱᱟᱹᱜ ᱜᱟᱱ ᱮᱨ ᱟᱯᱷᱚᱨ ᱠᱚᱫᱚ ᱦᱩᱭ ᱠᱟᱱᱟ?
ᱵᱤᱥᱤ ᱫᱚ ᱵᱟᱝ ᱠᱚᱢ ᱜᱮ ᱚᱱᱮ ᱢᱟᱱᱮ ᱚᱫᱷᱮᱠ ᱫᱚ ᱦᱟᱸᱜ ᱢᱟᱱᱮ ᱤᱭᱟᱹ, ᱥᱮᱨᱢᱟ ᱫᱟᱜ ᱡᱟᱹᱲᱤ ᱛᱮᱜᱮᱞᱮ ᱨᱚᱦᱚᱭ ᱜᱮᱭᱟ ᱟᱨ ᱟᱫᱷᱟᱱ ᱫᱚ ᱢᱟᱱᱮ ᱠᱮᱱᱮᱞ ᱫᱟᱜ ᱵᱷᱚᱨᱥᱟ ᱦᱟᱸᱜ ᱠᱮᱱᱮᱞ ᱫᱟᱜ ᱞᱮᱱᱠᱷᱟᱱ ᱞᱮ ᱨᱚᱦᱚᱭᱟ ᱟᱨ ᱵᱟᱠᱷᱟᱱ ᱫᱚ ᱵᱟᱝ ᱾
ᱚ᱾ ᱢᱟᱱᱮ ᱠᱮᱱᱮᱞ ᱨᱮᱱᱟᱜ ᱵᱮᱵᱚᱥᱛᱷᱟ ᱦᱚᱸ ᱢᱮᱱᱟᱜ ᱜᱮᱭᱟ ᱥᱮ ᱪᱮᱫ?
ᱦᱮᱸ ᱦᱮᱸ ᱠᱮᱱᱮᱞ ᱨᱮᱱᱟᱜ ᱵᱮᱵᱚᱥᱛᱷᱟ ᱢᱮᱱᱟᱜᱼᱟ ᱾
ᱚ, ᱟᱨ ᱛᱟᱦᱞᱮ ᱨᱚᱦᱚᱭ ᱠᱚᱫᱚ ᱮᱛᱚᱦᱚᱵ ᱟᱠᱟᱱᱟ ᱥᱮ ᱵᱟᱝ?
ᱦᱮᱸ, ᱚᱱᱮ ᱚᱱᱟ ᱤᱭᱟᱹ ᱫᱷᱟᱨᱮ ᱫᱚᱞᱮ ᱮᱦᱚᱵ ᱜᱚᱫ ᱟᱠᱟᱫ ᱜᱮᱭᱟ ᱦᱟᱸᱜ ᱡᱟᱦᱟᱸ ᱥᱮᱨᱢᱟ ᱫᱟᱜ ᱡᱟᱹᱲᱤ ᱠᱚᱛᱮ ᱠᱟᱹᱴᱤᱡ ᱫᱟᱜ ᱜᱚᱫᱚᱜ ᱜᱮᱭᱟ ᱛᱚ ᱾ ᱡᱟᱦᱟᱸ ᱫᱟᱜ ᱛᱮ ᱫᱟᱠᱚ ᱾
ᱦᱮᱸ᱾
ᱟᱫᱷᱟ ᱞᱮ ᱮᱦᱚᱵ ᱜᱚᱫ ᱟᱠᱟᱫ ᱜᱮᱭᱟ ᱾
ᱚ᱾ ᱟᱞᱮ ᱥᱮᱱ ᱦᱚᱸ ᱨᱚᱦᱚᱭ ᱫᱚ, ᱮᱛᱚᱦᱚᱵ ᱦᱩᱭ ᱟᱠᱟᱱ ᱜᱮᱭᱟ ᱾ ᱟᱫᱚ ᱱᱟᱜ ᱵᱟᱹᱫᱽ ᱠᱚᱫᱚ ᱟᱹᱣᱨᱤᱭᱟᱜ-ᱟ ᱾ ᱟᱨᱻ ᱥᱮ ᱟᱯᱷᱚᱨ ᱠᱚᱦᱚᱸ ᱜᱚᱴᱟ ᱫᱚ ᱟᱹᱣᱨᱤ ᱟᱯᱷᱚᱨ ᱦᱩᱭᱩᱜᱼᱟ, ᱢᱟᱱᱮ ᱟᱪᱷᱲᱟ ᱞᱮᱠ ᱢᱟᱲᱟᱝ ᱥᱮᱱ ᱦᱚᱸ ᱚᱱᱠᱟ, ᱟᱯᱷᱚᱨ ᱠᱚᱫᱚ ᱵᱟᱝ ᱦᱳᱭ ᱞᱮᱱᱟ ᱾ ᱫᱟᱜ ᱨᱮᱱᱟᱜ ᱴᱷᱤᱠᱴᱷᱟᱠ ᱵᱟᱝᱛᱮ ᱾ ᱛᱟᱞᱟ ᱟᱯᱷᱚᱨ ᱠᱚᱦᱚᱸ ᱱᱤᱛᱚᱜ, ᱵᱟᱹᱠᱤ ᱜᱮ ᱢᱮᱱᱟᱜ-ᱟ ᱾ ᱟᱫᱚ ᱚᱱᱟ ᱫᱚ ᱟᱪᱷᱲᱟ ᱞᱟᱜᱟᱜ-ᱟ ᱟᱪᱷᱲᱟ ᱪᱷᱟᱲᱟ ᱫᱚ ᱩᱯᱟᱭ ᱨᱮᱫᱷᱚ ᱱᱟᱜ ᱵᱟᱹᱱᱩᱜ-ᱟ ᱾
ᱦᱮᱸ, ᱫᱟᱜ ᱨᱮᱱᱟᱜ ᱴᱷᱤᱠᱴᱷᱟᱠ ᱵᱟᱭ ᱛᱟᱦᱮ ᱠᱷᱟᱱ ᱦᱚᱸ ᱵᱟᱝ ᱜᱟᱱᱚᱜ ᱠᱚᱨᱟᱣ᱾
ᱦᱮᱸ ᱦᱮᱸ ᱚᱱᱟᱜᱮ᱾ ᱟᱨ ᱨᱚᱦᱚᱭ ᱦᱚᱸ ᱮᱛᱚᱦᱚᱵ ᱟᱠᱟᱱ ᱜᱮᱭᱟ ᱾ ᱚᱱᱟᱜᱮ ᱾
ᱟᱨ ᱛᱟᱦᱚᱞᱮ ᱟᱯᱮᱥᱮᱱ ᱫᱚ? ᱦᱳᱭ ᱛᱮᱦᱮᱧ ᱛᱚ ᱨᱟᱛ ᱯᱟᱛᱟ ᱠᱟᱱᱟ ᱛᱟᱦᱚᱞᱮ ᱦᱩᱭᱩᱜ ᱛᱟᱦᱮᱸᱫ ᱥᱮ ᱵᱟᱝ, ᱨᱟᱛ ᱯᱟᱛᱟ?
ᱦᱮᱸ ᱦᱩᱭ ᱫᱚ ᱦᱟᱸᱜ ᱦᱩᱭᱩᱜ ᱜᱮᱭᱟ ᱦᱟᱸᱜ᱾ ᱚᱸᱰᱮ ᱜᱟᱛᱮ ᱠᱚᱠᱚ ᱯᱷᱳᱱ ᱵᱟᱲᱟᱭᱮᱫ ᱜᱮᱭᱟ ᱪᱟᱞᱟᱜ᱾ ᱪᱟᱞᱟᱜᱼᱟ ᱪᱟᱞᱟᱜ ᱟᱫᱚ ᱦᱟᱸᱜ, ᱫᱮᱠᱷᱤ ᱥᱮᱨᱢᱟ ᱫᱟᱜ ᱡᱟᱹᱲᱤ ᱜᱮ ᱪᱮᱫ ᱪᱤᱠᱟᱹᱭ ᱫᱟᱭ ᱦᱟᱸᱜ ᱾
ᱟ, ᱚᱻ
ᱮᱱᱠᱷᱟᱱ ᱯᱷᱟᱸᱠᱟᱭ ᱫᱟᱭ ᱥᱮ ᱱᱟᱜ ᱡᱟᱹᱲᱤ ᱦᱮᱡ ᱞᱮᱱᱠᱷᱟᱱ ᱢᱟ ᱪᱟᱞᱟᱣ ᱜᱮ ᱵᱟᱝ ᱜᱟᱱᱚᱜᱼᱟ᱾
ᱟᱨ ᱦᱮᱸ ᱟᱫᱚ ᱱᱚᱛᱮ ᱫᱚ ᱱᱚ ᱱᱚᱜᱼᱚᱭ ᱱᱚᱛᱮ ᱛᱚ ᱯᱷᱟᱸᱠᱟ ᱜᱮ ᱧᱮᱞᱚᱜ ᱠᱟᱱᱟ ᱱᱤᱛ ᱫᱚ᱾ ᱟᱫᱚ ᱚᱱᱛᱮ ᱫᱚ ᱪᱮᱫᱞᱮᱠᱟ?
ᱦᱮᱸ ᱱᱚᱛᱮ ᱦᱚᱸ ᱯᱷᱟᱸᱠᱟ ᱫᱚ ᱯᱷᱟᱸᱠᱟ ᱜᱮ ᱧᱮᱞᱚᱜ ᱠᱟᱱᱟ ᱥᱤᱛᱩᱝ ᱠᱟᱜᱼ ᱟᱭ ᱥᱤᱛᱩᱝ ᱟᱫᱚ ᱦᱟᱸᱜ ᱪᱤᱠᱟᱹᱭᱮᱫᱟ ᱦᱟᱸᱜ ᱚᱭᱮᱫᱟᱨ ᱠᱚᱜᱮ᱾
ᱦᱮᱸ᱾
ᱱᱮᱛᱟᱨᱟᱜ ᱫᱟᱜ ᱡᱟᱹᱲᱤ ᱫᱚ ᱚᱱᱮ ᱴᱟᱴᱠᱟ ᱜᱮ ᱦᱤᱡᱩᱜ ᱠᱟᱱᱟ᱾
ᱦᱮᱸ ᱦᱮᱸ ᱚᱱᱠᱟ ᱜᱮ ᱡᱮ ᱥᱮᱛᱟᱜ ᱵᱮᱲᱟᱭ ᱥᱤᱛᱩᱝ ᱫᱟ᱾ ᱟᱭᱭᱩᱵ ᱵᱮᱲᱟ ᱛᱮᱜᱮ ᱫᱟᱜ ᱦᱤᱡᱩᱜ ᱠᱟᱱᱟ ᱥᱮ ᱛᱤᱠᱤᱱ ᱛᱮᱦᱚᱸ ᱦᱤᱡᱩᱜ ᱠᱟᱱ ᱜᱮᱭᱟ᱾
ᱦᱮᱸ᱾ ᱦᱮᱸ ᱨᱤᱢᱤᱞ ᱠᱚ ᱱᱤᱛᱚᱜ ᱦᱚᱸ ᱥᱟᱰᱮ ᱥᱟᱰᱮ ᱵᱟᱲᱟᱭᱮᱫ ᱜᱮᱭᱟᱭ᱾
ᱦᱮᱸ‍‍᱾ ᱟᱨ ᱱᱤᱛᱚᱜ ᱛᱟᱦᱚᱞᱮ ᱡᱚᱛᱚ ᱦᱚᱲᱜᱮ ᱱᱟᱯᱟᱭ ᱵᱟᱲᱟ ᱜᱮ?
ᱦᱮᱸ ᱡᱚᱛᱚ ᱦᱚᱲ ᱜᱮ ᱱᱟᱯᱟᱭ ᱫᱚ ᱱᱟᱯᱟᱭ ᱵᱟᱲᱟ ᱜᱮᱭᱟ ᱟᱹᱵᱤᱱ ᱜᱮ ᱠᱷᱚᱵᱚᱨ ᱠᱚ ᱞᱟᱹᱭ ᱵᱮᱱ᱾ ᱤᱱ ᱜᱮ ᱱᱟᱯᱟᱭ ᱵᱟᱲᱟᱭ ᱜᱮᱭᱟ ᱵᱮᱥᱤ ᱥᱮ ᱵᱟᱝ?
ᱦᱮᱸ ᱱᱟᱯᱟᱭ ᱛᱚ ᱱᱤᱛ ᱫᱚ ᱱᱟᱯᱟᱭ ᱜᱮ᱾ ᱛᱚ ᱟᱞᱮ ᱫᱚ ᱱᱤᱛᱚᱜ ᱚᱲᱟᱜ ᱦᱮᱸ ᱚᱲᱟᱜ ᱨᱮᱫᱚ- ᱠᱚ ᱱᱟᱯᱟᱭ ᱵᱟᱲᱟ ᱜᱮᱭᱟ ᱟᱫᱚ ᱟᱹᱞᱤᱧ ᱫᱚ ᱱᱤᱛᱚᱜ ᱯᱩᱨᱩᱞᱤᱭᱟᱹ ᱨᱮ ᱢᱮᱱᱟᱜ ᱞᱤᱧᱟᱹ ᱛᱚ ᱛᱟᱦᱚᱞᱮ ᱚᱲᱟᱜ ᱥᱮᱱᱟᱜ- ᱪᱟᱥᱵᱟᱥ ᱠᱟᱹᱢᱤ ᱫᱚ ᱪᱟᱞᱟᱣ ᱫᱚ ᱪᱟᱞᱟᱜ ᱠᱟᱱ ᱜᱮᱭᱟ ᱦᱟᱸᱜ ᱟᱫᱚ-
ᱟᱪᱷᱟ᱾
ᱛᱤᱱᱟᱹᱜ ᱴᱟᱸᱜ ᱞᱟᱦᱟ ᱟᱠᱟᱱᱟ ᱛᱮᱦᱮᱧ ᱦᱚᱞᱤᱧ ᱯᱷᱳᱱ ᱞᱮᱫ ᱜᱮᱭᱟ ᱟᱫᱚ- ᱯᱷᱳᱱ ᱵᱟᱠᱚ ᱨᱤᱥᱤᱵᱷ ᱠᱟᱫᱟ ᱟᱫᱚ ᱦᱚᱭᱛᱚ ᱛᱤᱱᱟᱹᱜ- ᱡᱟᱦᱟᱸ ᱠᱷᱚᱵᱚᱨ ᱫᱚ ᱦᱟᱸᱜ ᱵᱟᱝ ᱧᱟᱢᱚᱜ ᱠᱟᱱᱟ ᱦᱚᱞᱟ ᱛᱤᱱᱟᱹᱜ ᱴᱟᱜ ᱠᱟᱹᱢᱤ ᱦᱩᱭ ᱠᱟᱱᱟ ᱚᱱᱟ ᱫᱚ᱾ ᱟᱫᱚ ᱧᱮᱞ ᱦᱩᱭᱩᱜ ᱠᱟᱱᱟ ᱟᱞᱮ- ᱱᱚᱣᱟ ᱤᱭᱟᱹ ᱛᱚ ᱵᱚᱞᱚᱨᱟᱢᱯᱩᱨ ᱵᱟᱜᱽᱢᱩᱱᱰᱤ- ᱯᱟᱲᱟᱜ ᱟᱞᱮ᱾ ᱵᱟᱜᱽᱢᱩᱱᱰᱤ ᱫᱚᱵᱮᱱ ᱟᱸᱡᱚᱢ ᱠᱟᱜ ᱜᱮᱭᱟ ᱛᱚ᱾
ᱵᱚᱞᱚᱨᱟᱢᱯᱩᱨ ᱫᱚᱞᱤᱧ ᱟᱸᱡᱚᱢ ᱟᱠᱟᱫᱟ᱾
ᱟᱨ ᱵᱟᱜᱽᱢᱩᱰᱤ?
ᱵᱟᱜᱽᱢᱩᱱᱰᱤ ᱫᱚ ᱵᱟᱝ᱾
ᱱᱚᱣᱟ ᱟᱡᱚᱫᱤᱭᱟᱹ ᱥᱮᱸᱫᱽᱨᱟ ᱠᱚᱫᱚ ᱵᱟᱢ ᱵᱮᱱ ᱦᱮᱡ ᱵᱟᱲᱟ ᱟᱠᱟᱱᱟ?
ᱢᱟᱱᱮ ᱥᱮᱱ ᱥᱮᱱ ᱡᱟᱦᱟᱸ ᱟᱫᱚ ᱠᱟᱹᱴᱤᱡ ᱟᱹᱞᱤᱧ ᱢᱟᱱᱮ- ᱟᱞᱮ ᱫᱚ ᱢᱤᱫᱴᱮᱱ ᱞᱟᱭᱤᱱ ᱨᱮ ᱢᱮᱱᱟᱜ ᱟᱠᱟ ᱞᱤᱧᱟ ᱛᱚ ᱚᱸᱰᱮ ᱠᱷᱚᱱᱟᱜ ᱪᱷᱩᱴᱤ ᱵᱟᱝ ᱧᱟᱢ ᱠᱷᱟᱹᱛᱤᱨ- ᱪᱮᱫ ᱟᱫᱚ ᱵᱟᱹᱞᱤᱧ ᱪᱟᱞᱟᱣ ᱫᱟᱲᱮ ᱠᱟᱜᱼᱟ᱾
ᱪᱮᱫ ᱪᱮᱫ ᱞᱟᱭᱤᱱ ᱨᱮ?
ᱢᱟᱱᱮ ᱰᱤᱯᱷᱮᱱᱥ ᱞᱟᱭᱤᱱ ᱨᱮ ᱢᱮᱱᱟ ᱠᱟᱴᱤᱡ᱾
ᱚ ᱢᱟᱱᱮ ᱚᱠᱛᱚ ᱠᱚᱦᱚᱸ ᱵᱟᱢᱵᱮᱱ ᱧᱟᱢ ᱠᱟᱫᱟ᱾ ᱚ ᱛᱟᱦᱚᱞᱮ ᱚᱞ ᱯᱟᱲᱦᱟᱜ ᱫᱚ ᱛᱤᱱᱟᱹᱜ ᱥᱟᱸᱜᱤᱧ ᱵᱮᱱ ᱠᱚᱨᱟᱣ ᱟᱠᱟᱫᱟ?
ᱦᱩ ᱚᱞ ᱯᱟᱲᱦᱟᱣ ᱫᱚ ᱠᱚᱨᱟᱣ ᱦᱩᱭ ᱠᱟᱱ ᱜᱮᱭᱟ ᱤᱱᱠᱟᱹ- ᱠᱚᱞᱮᱪ ᱰᱤᱜᱽᱨᱤ ᱫᱚ ᱠᱚᱨᱟᱣ ᱦᱩᱭ ᱟᱠᱟᱱ ᱜᱮᱭᱟ ᱠᱷᱟᱱ ᱠᱚᱨᱟᱣ ᱦᱩᱭᱩᱜ ᱠᱟᱱ ᱜᱮᱭᱟ᱾
ᱪᱟᱞᱟᱜ ᱠᱟᱱ ᱜᱮᱭᱟ ᱵᱟᱝ᱾ ᱟᱥᱟᱠᱚᱨᱮ ᱛᱟᱦᱚᱞᱮ ᱟᱹᱞᱤᱧ ᱠᱷᱚᱱ ᱫᱚᱵᱮᱱ ᱡᱩᱱᱭᱟᱨ ᱜᱮᱭᱟ ᱟᱹᱞᱤᱧ ᱫᱚ ᱢᱟ- ᱥᱴᱟᱨᱥ ᱵᱤᱭᱮᱰ ᱞᱤᱧ ᱠᱚᱨᱟᱣ ᱟᱠᱟᱫᱟ᱾
ᱢᱟᱱᱮ ᱟᱹᱞᱤᱧ ᱠᱷᱚᱱ ᱫᱚᱚᱵᱮᱱ ᱦᱩᱰᱤᱧᱚᱜ ᱜᱮᱭᱟ ᱦᱳᱭᱛᱳ᱾
ᱦᱮᱸ ᱦᱮᱸ᱾
ᱟᱵᱮᱱᱟᱜ ᱱᱤᱛᱚᱜ ᱫᱚ ᱪᱟᱞᱟᱜ ᱠᱟᱱᱟ ᱟᱨ ᱟᱹᱞᱤᱧᱟᱜ ᱫᱚ ᱱᱚᱜᱼᱚᱭ ᱱᱤᱭᱟᱹ ᱵᱟᱨ ᱠᱚᱢᱯᱞᱤᱤᱴ ᱮᱱ ᱛᱟᱞᱤᱧᱟ᱾ ᱯᱚᱸᱪᱤᱥ ᱨᱮ᱾
ᱟᱪᱷᱟ ᱾
ᱫᱤᱭᱮ ᱴᱷᱚ ᱟᱨ ᱚᱱᱟᱜᱮ᱾ ᱛᱟᱦᱞᱮ ᱟᱡᱳᱫᱤᱭᱟᱹ ᱨᱮᱱᱟᱜ ᱫᱚ᱾ ᱛᱤᱱᱟᱹᱜ ᱜᱟᱱ ᱡᱟᱭᱜᱟ ᱵᱮᱱ ᱧᱮᱞ ᱟᱠᱟᱫᱟ? ᱚᱱᱠᱟ ᱧᱩᱛᱩᱢᱟᱱ ᱡᱟᱭᱜᱟ ᱠᱚ ᱾
ᱦᱩᱸ ᱢᱟᱱᱮ ᱵᱟᱹᱞᱤᱧ ᱪᱟᱞᱟᱣ ᱠᱟᱱᱟ ᱪᱟᱞᱟᱣ ᱜᱮ ᱞᱟᱹᱭ ᱞᱮᱠᱷᱟᱱ᱾
ᱚᱦᱚ ᱢᱟᱱᱮ ᱢᱤᱫ ᱫᱷᱟᱹᱣ ᱦᱚᱸ ᱵᱟᱝ, ᱵᱟᱝ? ᱦᱚᱸᱜ-ᱚ, ᱢᱟᱱᱮ ᱮᱠᱫᱚᱢ ᱜᱮ ᱵᱟᱝ᱾
ᱦᱳᱭ, ᱚᱱᱟ ᱮᱢᱱᱤ ᱫᱟᱬᱟ ᱵᱟᱲᱟ ᱦᱚᱸ ᱵᱟᱝ ᱥᱮᱱ ᱵᱟᱲᱟᱭ ᱠᱟᱱᱟ, ᱛᱟᱨᱯᱚᱨ ᱢᱟᱱᱮ ᱠᱤᱪᱷᱩ ᱜᱟᱱ ᱟᱱᱮ ᱟᱱᱮ ᱜᱟᱛᱮ ᱠᱚ ᱢᱮᱱᱟᱜ ᱠᱟᱫ ᱠᱚᱣᱟ ᱢᱟᱱᱮ ᱴᱩᱨ ᱜᱮᱭᱟ ᱠᱚ ᱛᱚ᱾
ᱦᱮᱸ ᱦᱮᱸ᱾
ᱮᱫ ᱟᱱᱮ ᱜᱟᱛᱮ ᱠᱚ ᱥᱟᱞᱟᱜ ᱩᱫᱩᱜ ᱠᱟᱛᱮ ᱢᱟᱱᱮ ᱢᱤᱫᱴᱟᱝ ᱢᱤᱫᱴᱟᱝ ᱫᱚᱞ ᱵᱷᱟᱹᱨᱭᱟ ᱠᱟᱛ ᱛᱮᱫ ᱢᱟᱱᱮ ᱚᱭ ᱫᱟᱬᱟᱱ ᱠᱚ ᱩᱰᱩᱠᱚᱜ ᱜᱮᱭᱟ ᱛᱚ ᱟᱫᱚ ᱩᱱ ᱡᱚᱠᱷᱚᱱ ᱜᱮ ᱡᱮ ᱫᱟᱬᱟ ᱵᱟᱲᱟ ᱪᱟᱞᱟᱣ ᱦᱩᱭᱩᱜ ᱠᱷᱟᱱ᱾
ᱦᱮᱸ, ᱟᱫᱚ ᱥᱮ ᱚᱠᱛᱚ ᱠᱚᱦᱚᱸ ᱴᱷᱤᱠ ᱴᱷᱟᱠ ᱵᱟᱝ ᱧᱟᱢ ᱞᱮᱱ ᱠᱷᱟᱱ ᱫᱚ ᱚᱱᱟ
ᱦᱮᱸ, ᱚᱠᱛᱚ ᱴᱷᱤᱠ ᱴᱷᱟᱠ ᱵᱟᱝ ᱵᱟᱢ ᱥᱮᱱ ᱫᱟᱲᱮᱭᱟᱜᱼᱟ᱾
ᱦᱮᱸ ᱚᱱᱱᱟᱜᱮ᱾ ᱢᱤᱫ ᱫᱤᱱ ᱜᱟᱱ ᱚᱱᱠᱟ ᱚᱠᱛᱚ ᱠᱟᱛᱮᱜ ᱦᱤᱡᱩᱜ ᱵᱮᱱ ᱥᱮ ᱱᱚᱰᱮ ᱫᱚ ᱢᱤᱫᱴᱤᱡ ᱧᱩᱛᱩᱢᱟᱱ ᱡᱟᱭᱜᱟ ᱛᱟᱵᱚᱱ᱾
ᱦᱮᱸ᱾ ᱫᱚ ᱠᱟᱱ ᱜᱮᱭᱟ ᱦᱮᱸᱥᱮ ᱵᱟᱝ? ᱦᱮᱸ ᱾
ᱱᱤᱛᱚᱜ ᱫᱚᱢ ᱟᱹᱰᱤ ᱜᱮ ᱢᱟᱱᱮ ᱞᱟᱦᱟ ᱠᱷᱚᱡ ᱛᱚ ᱤᱭᱟᱹᱣ ᱠᱟᱱᱟ ᱩᱱᱱᱚᱛᱤᱭ ᱠᱟᱱᱟ᱾
ᱦᱮᱸ᱾
ᱞᱟᱦᱟ ᱡᱟᱦᱟᱸ ᱞᱮᱠᱟ ᱛᱟᱦᱮᱸ ᱠᱟᱱᱟ᱾ ᱦᱮᱸ, ᱟᱞᱮ ᱫᱚ ᱥᱩᱨ ᱧᱚᱜ ᱜᱮᱭᱟᱞᱮ᱾
ᱚ, ᱦᱮᱸ᱾
ᱴᱤ ᱵᱟᱨᱥᱮᱱ ᱦᱩᱭ ᱟᱠᱟᱱᱟ᱾
ᱦᱳᱭ ᱛᱚ᱾
ᱦᱤᱡᱩᱜ ᱵᱮᱱ ᱚᱱᱠᱟ ᱜᱮ᱾ ᱡᱚᱛᱚ ᱞᱮᱠᱟᱱᱟᱜ ᱵᱮᱱ ᱧᱮᱞ ᱧᱟᱢᱟ᱾ ᱧᱮᱞ ᱞᱮᱠᱟᱱ ᱡᱟᱭᱜᱟ ᱦᱚᱸ ᱢᱮᱱᱟᱜ ᱜᱮᱭᱟ ᱟᱨ ᱱᱤᱛᱚᱜ ᱫᱚ ᱥᱮᱭ ᱧᱩᱛᱩᱢᱜ ᱜᱮ ᱟᱡᱚᱫᱤᱭᱟᱹ ᱵᱩᱨᱩ᱾ ᱮᱠᱫᱚᱢ ᱵᱟᱡᱟᱨ ᱞᱮᱠᱟ ᱵᱮᱱᱟᱣ ᱟᱠᱟᱱᱟ᱾
ᱦᱩᱸ᱾
ᱦᱤᱛᱚᱜ ᱫᱚ ᱪᱮᱛ ᱛᱟᱱ ᱵᱮᱱ ᱨᱟᱠᱟᱵ ᱞᱮᱠᱷᱟᱱ ᱵᱟᱹᱵᱮᱱ ᱵᱩᱡᱽ ᱫᱟᱲᱮᱭᱟᱜᱼᱟ ᱡᱮ ᱞᱟᱛᱟᱨ ᱨᱮ ᱢᱤᱱᱟᱹᱧᱟ ᱥᱮ ᱪᱮᱛᱟᱱ ᱨᱮ ᱢᱤᱱᱟᱹᱧᱟ ᱢᱮᱱᱛᱮ᱾
ᱦᱩᱸ᱾
ᱢᱟᱱᱮ ᱵᱩᱨᱩ ᱞᱮᱠᱟ ᱫᱚ ᱵᱟᱝ ᱵᱩᱡᱷᱟᱹᱜᱼᱟ᱾
ᱢᱟᱱᱮ ᱡᱷᱚᱛᱚ ᱠᱚ ᱢᱟᱱᱮ ᱛᱚ ᱠᱟᱹᱴᱤᱡ ᱢᱟᱱᱮ ᱥᱩᱵᱤᱫᱟ ᱠᱟᱹᱴᱤᱡ ᱧᱟᱢᱚᱜ ᱠᱟᱱᱟ ᱤᱱᱟᱹᱜᱮ᱾
ᱪᱮᱫ ᱪᱮᱫ?
ᱢᱟᱱᱮ ᱥᱩᱡᱳᱜᱽ ᱥᱩᱵᱤᱫᱷᱟ ᱜᱟᱱ ᱟᱹᱰᱤ ᱜᱟᱱ ᱧᱟᱢ ᱟᱠᱟᱱᱟ ᱛᱚ ᱚᱱᱮ ᱟᱨᱩ ᱯᱷᱮᱨᱟᱣ ᱤᱫᱤᱭ ᱠᱟᱫᱟ ᱠᱚ, ᱦᱩᱸ᱾
ᱟᱰᱤᱴᱟ᱾ ᱦᱳᱭ ᱚᱱᱟ ᱜᱮ᱾ ᱥᱮ ᱡᱟᱦᱟᱸ ᱨᱮᱫᱚ ᱥᱤᱛᱟ ᱱᱟᱞᱟ ᱠᱚ ᱢᱮᱱᱟᱜᱼᱟ᱾ ᱟᱯᱟᱨ ᱰᱮᱢ ᱞᱳᱣᱟᱨ ᱰᱮᱢ᱾ ᱡᱚᱛᱚ ᱜᱮ ᱵᱟᱢᱱᱤ ᱯᱷᱚᱞᱥ᱾ ᱦᱮᱸ᱾
ᱦᱮᱸ ᱥᱟᱺᱜᱮ ᱨᱤᱜ ᱦᱚᱲ ᱠᱚᱫᱚ ᱩᱱᱟᱹᱜ ᱟᱸᱡᱚᱢ ᱞᱮᱠᱟᱜᱮ ᱟᱫᱚ ᱟᱞᱮ ᱫᱚ ᱥᱮ ᱥᱩᱨ ᱨᱮ ᱤᱠᱟᱹᱛᱮ ᱡᱚᱛᱚ ᱞᱮᱠᱟ ᱜᱮᱞᱮ ᱧᱮᱞ ᱠᱟᱫᱟ᱾
ᱛᱟᱦᱚᱞᱮ ᱟᱯᱮ ᱥᱮᱜ ᱫᱚ ᱵᱩᱨᱩ ᱠᱚᱫᱚ ᱢᱮᱱᱟᱜ ᱟᱥᱮ ᱵᱟᱝ?
ᱦᱮᱸ ᱟᱞᱮ ᱥᱮᱫ ᱫᱚ ᱵᱩᱨᱩ ᱠᱚᱫᱚ ᱚᱱᱠᱟ ᱫᱚ ᱵᱟᱹᱱᱩᱜ-ᱟ ᱢᱟᱱᱮ ᱠᱟᱹᱴᱤᱡ ᱥᱟᱺᱜᱤᱧ ᱧᱚᱜ ᱜᱮ ᱢᱮᱱᱟᱜ-ᱟ᱾ ᱦᱳᱭ ᱚᱱᱟ ᱠᱟᱱᱟᱜ ᱥᱳ ᱛᱩ ᱡᱟᱦᱟᱸ ᱠᱚ ᱢᱮᱛᱟᱜ ᱠᱟᱱᱟ ᱠᱟᱞᱤ ᱵᱚᱜᱟ ᱦᱟᱣᱩᱥ ᱚᱱᱟᱜᱮ᱾
ᱠᱟᱱᱟᱭᱥᱳᱞ
ᱠᱟᱱᱟᱭᱥᱚᱨ ᱠᱟᱱᱟᱭᱥᱚᱨ᱾
ᱳ ᱠᱟᱱᱟᱭᱥᱚᱨᱟ᱾
ᱦᱮᱸ ᱪᱟᱹᱠᱩᱨᱤᱭᱟᱹ ᱨᱮ ᱯᱟᱲᱟᱜ ᱠᱟᱱ ᱛᱟᱵᱚᱱᱟ ᱧᱩᱛᱩᱢᱟᱱ ᱵᱩᱨᱩ ᱟᱨᱠᱤ᱾
ᱚᱦ᱾
ᱢᱟᱱᱮ ᱚᱨᱫᱷᱮᱠ ᱫᱚ ᱦᱟᱸᱜ ᱡᱷᱟᱲᱠᱷᱚᱱᱰ ᱯᱟᱲᱟᱜ-ᱟ ᱟᱨ ᱚᱨᱫᱷᱮᱠ ᱫᱚ ᱟᱞᱮ ᱚᱭᱮᱥᱴ ᱵᱮᱝᱜᱚᱞ ᱯᱟᱲᱟᱜ-ᱟ᱾
ᱚᱦ
ᱚᱱᱟ ᱥᱩᱨᱩ᱾
ᱟᱯᱮ ᱫᱚ ᱛᱟᱦᱚᱞᱮ ᱵᱟᱜ ᱵᱟᱸᱠᱩᱲᱟ ᱰᱤᱥᱴᱤᱠ ᱯᱮ ᱯᱟᱲᱟᱜ-ᱟ?
ᱦᱮᱞᱳ᱾
ᱦᱮᱸ ᱢᱮᱱᱫᱟᱞᱤᱧ ᱟᱯᱮ ᱫᱚ ᱵᱟᱸᱠᱩᱲᱟ ᱰᱤᱥᱴᱤᱠ ᱯᱮ ᱯᱟᱲᱟᱜ-ᱟ᱾
ᱟᱞᱮ ᱫᱚ ᱚᱭᱮᱥᱴ ᱵᱮᱝᱜᱚᱞ᱾
ᱚᱦ᱾
ᱟᱞᱮ ᱫᱚᱞᱮ ᱦᱩᱭᱩᱜ ᱠᱟᱱ ᱡᱷᱟᱲᱜᱨᱟᱢ ᱰᱤᱥᱴᱤᱠ ᱟᱞᱮ ᱫᱚ᱾
ᱦᱮᱸ
ᱡᱷᱟᱲᱜᱨᱟᱢ ᱡᱷᱟᱲᱜᱨᱟᱢ ᱰᱤᱥ
ᱡᱷᱟᱲᱜᱨᱟᱢ ᱯᱮ ᱯᱟᱲᱟᱜ-ᱟ ᱵᱟᱝ?
ᱦᱮᱸ
ᱟᱦ ᱟᱱᱟ ᱠᱚ᱾ ᱛᱚ ᱚᱱᱛᱮ ᱫᱚ ᱠᱷᱩᱵᱽ ᱮᱠᱴᱟ ᱵᱟᱝ ᱥᱮᱱ ᱦᱩᱭ ᱠᱟᱱᱟ
ᱱᱚᱜᱚ ᱱᱚᱜᱚᱭ ᱵᱩᱨᱩ ᱵᱚᱸᱜᱟ ᱠᱚᱫᱚ ᱪᱟᱵᱟ ᱫᱚ ᱪᱟᱵᱟ ᱟᱠᱟᱱ ᱜᱮᱭᱟ ᱦᱟᱸᱜ ᱠᱟᱱᱟᱥᱩᱨᱯᱟ᱾
ᱟᱪᱪᱷᱟ ᱟᱯᱮ ᱟᱯᱮ ᱥᱩᱨ ᱨᱮᱜᱮ ᱵᱩᱨᱩ ᱵᱚᱸᱜᱟ ᱫᱚ ᱦᱩᱭᱩᱜ ᱛᱟᱦᱮᱜ ᱦᱮᱸ
ᱦᱮᱸ ᱛᱟᱯᱚᱨᱮ ᱜᱚᱴᱟ ᱛᱩᱞᱟᱹ ᱡᱟᱦᱟᱸ ᱢᱮᱱᱟᱜ ᱠᱟᱫᱟ ᱚᱱᱟ ᱫᱩᱞ ᱵᱚᱝᱜᱚᱲ
ᱚᱱᱟᱦᱚ ᱯᱟᱨᱚᱢ ᱮᱱᱟ ᱟᱫᱚ ᱢᱤᱫᱴᱟᱱ ᱦᱟᱱᱮ ᱦᱩᱰᱤᱧ ᱧᱚᱜ ᱜᱮ ᱢᱮᱱᱟᱜ-ᱟ ᱦᱟᱹᱛᱤ ᱵᱩᱨᱩ ᱢᱮᱱᱟᱜ ᱟᱠᱟᱫᱟ ᱚᱱᱟ ᱥᱟᱨᱮᱡ ᱢᱮᱱᱟᱜ ᱟᱠᱟᱫᱟ ᱦᱟᱸᱜ ᱤᱱᱟᱹ ᱦᱚᱸ ᱱᱤᱭᱟᱹ ᱥᱚᱯᱛᱟ ᱢᱩᱫᱽ ᱨᱮᱜᱮ ᱦᱩᱭᱩᱜ-ᱟ ᱱᱚᱣᱟ ᱦᱚ ᱟᱞᱮ ᱥᱩᱨ ᱨᱮᱜᱮ᱾ ᱱᱚᱣᱟ ᱡᱷᱟᱲᱜᱨᱟᱢ ᱰᱤᱥᱴᱤᱠ
ᱚ ᱚᱱᱟ ᱵᱩᱨᱩ ᱵᱚᱸᱜᱟ ᱫᱚ ᱟᱸᱡᱚᱢ ᱦᱩᱭ ᱠᱟᱱ ᱜᱮᱭᱟ᱾ ᱵᱟᱝ ᱢᱮᱱᱛᱮᱫᱚ ᱵᱟᱝ ᱠᱤᱱᱛᱩ ᱯᱷᱳᱱ ᱠᱚᱨᱮᱜ ᱦᱚᱸ ᱧᱮᱞ ᱦᱩᱭ ᱠᱟᱱᱟ ᱟᱫᱚ ᱪᱟᱞᱟᱣ ᱫᱚ ᱚᱱᱠᱟ ᱵᱟᱝ ᱦᱩᱭ ᱟᱠᱟᱱᱟ᱾
ᱦᱮᱸ ᱦᱮᱡ ᱵᱟᱲᱟᱜ ᱜᱮᱞᱮ ᱱᱮᱛᱟᱨ ᱫᱚ ᱢᱟᱱᱮ ᱟᱹᱰᱤᱴᱟᱜ ᱜᱮ ᱩᱱᱱᱚᱛᱤ ᱠᱮᱫᱟ ᱠᱚ ᱢᱟᱱᱮ ᱫᱮᱡᱚᱜ ᱞᱟᱹᱜᱤᱫ ᱥᱤᱲᱤ ᱠᱚᱠᱚ ᱵᱮᱱᱟᱣ ᱠᱟᱜ-ᱟ ᱱᱤᱭᱟᱹ ᱫᱷᱟᱣ ᱫᱚ᱾ ᱢᱟᱱᱮ ᱟᱹᱰᱤ ᱥᱟᱸᱜᱮ ᱠᱚ ᱥᱮᱱ ᱞᱮᱱᱟ ᱥᱮᱱ ᱫᱚ᱾
ᱚᱦ᱾ ᱛᱟᱦᱚᱞᱮ ᱟᱯᱮᱫᱚ ᱚᱸᱰᱮ ᱫᱚ ᱢᱟᱱᱮ ᱡᱷᱚᱛᱚ ᱵᱟᱨ ᱜᱮᱯᱮ ᱪᱟᱞᱟᱜ ᱜᱮᱭᱟᱯᱮ ᱵᱟᱝ
ᱦᱮᱸ ᱦᱮᱸ ᱦᱮᱸ ᱡᱷᱚᱛᱚ ᱵᱟᱨ ᱜᱮ᱾ ᱫᱚᱢᱮ ᱥᱩᱨ ᱜᱮᱭᱟ ᱛᱚ ᱤᱱᱠᱟᱹ ᱢᱟᱱᱮ ᱪᱚᱞᱞᱤᱥ ᱯᱚᱸᱭᱛᱟᱞᱞᱤᱥ ᱢᱤᱱᱤᱴ ᱜᱟᱱ ᱨᱟᱥᱛᱟ ᱠᱟᱱᱟ ᱛᱚ᱾
ᱵᱮᱥᱤ ᱵᱟᱭ ᱥᱟᱺᱜᱤᱧᱟ ᱟᱫᱚ ᱚᱱᱮ ᱵᱷᱤᱲ ᱞᱮᱱᱠᱷᱟᱱ ᱥᱮᱱ ᱥᱮᱱᱛᱮ ᱟᱫᱚ ᱫᱮᱨᱤᱜ ᱜᱮᱭᱟ ᱵᱟᱠᱷᱟᱡ ᱮᱢᱱᱤ ᱫᱤᱱ ᱠᱚᱨᱮ ᱦᱚᱸ ᱪᱟᱞᱟᱣ ᱵᱟᱲᱟ ᱟᱠᱟᱱ ᱜᱮᱭᱟᱞᱮ ᱛᱚ᱾
ᱟᱫᱚ ᱡᱩᱫᱤ ᱧᱮᱞ ᱠᱟᱹᱴᱤᱡ ᱢᱟᱱᱮ ᱵᱩᱨᱩ ᱨᱮᱱᱟᱜ ᱡᱟᱭᱜᱟ ᱨᱮ ᱡᱩᱫᱤᱢ ᱪᱟᱞᱟᱜ ᱠᱷᱟᱱ ᱫᱚ ᱮᱢᱱᱤ ᱫᱤᱱ ᱠᱚᱨᱮᱜ ᱜᱮ ᱚᱱᱮ ᱜᱟᱛᱮ ᱠᱚ ᱥᱟᱞᱟᱜ ᱫᱟᱲᱟ ᱵᱟᱲᱟ ᱪᱟᱞᱟᱜ ᱢᱮ ᱛᱟᱞᱦᱮ ᱠᱷᱟᱱ ᱫᱚ ᱠᱟᱹᱴᱤᱡ ᱢᱚᱡᱽ ᱧᱚᱜ ᱮᱢ ᱵᱩᱡᱷᱟᱹᱣᱟ ᱟᱨᱠᱤ᱾ ᱩᱱᱟᱹᱜ ᱵᱟᱢ ᱟᱡᱚᱢᱟ ᱢᱟᱱᱮ ᱚᱱᱟ ᱦᱟᱴ ᱯᱟᱛᱟ ᱠᱚᱨᱮ ᱢᱟᱱᱮ ᱮᱢᱚᱱ ᱮᱢᱚᱱ ᱦᱚᱲ ᱢᱮᱱᱟᱜ ᱠᱚᱣᱟ ᱢᱟᱱᱮ ᱱᱤᱛᱚᱜ ᱠᱟᱹᱴᱤᱡ ᱢᱟᱱᱮ ᱵᱟᱡᱮ ᱜᱮᱠᱚ ᱜᱩᱞ ᱵᱟᱲᱟᱭᱟ ᱛᱚ᱾
ᱦᱮᱸ ᱦᱮᱸ ᱦᱮᱸ᱾
ᱜᱳᱞ ᱵᱟᱲᱟᱭᱟ ᱠᱚ ᱟᱨᱠᱤ᱾ ᱦᱟᱱᱤ ᱫᱤᱥᱴᱟᱯ ᱱᱩᱭ ᱫᱤᱥᱴᱟᱯ ᱚᱱᱮ ᱚᱱᱠᱟ᱾
ᱦᱮᱸ ᱟᱨ ᱱᱮᱛᱟᱨ ᱫᱚ ᱟᱨᱦᱚᱸ ᱦᱟᱹᱰᱤ ᱯᱟᱹᱣᱨᱟᱹ ᱫᱚ ᱵᱮᱥᱤ ᱠᱟᱹᱢᱤᱭᱟ᱾
ᱦᱩᱸ ᱡᱟᱦᱟᱸᱭ ᱢᱤᱫᱴᱤᱡ ᱱᱚᱜ-ᱭ ᱦᱟᱨᱟ ᱜᱚᱫᱚᱜ ᱠᱟᱱᱟᱭ ᱩᱱᱤ ᱦᱚᱸ ᱚᱱᱟ ᱠᱚᱭ ᱵᱮᱵᱚᱦᱟᱨ ᱮᱫ ᱜᱮᱭᱟ᱾
ᱦᱮᱸ᱾